ᱨᱚᱲ ᱠᱚ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱤᱧᱟᱹᱜ ᱨᱚᱲᱮᱢ ᱟᱸᱡᱚᱢ ᱮᱫᱟ, ᱦᱳᱭ ᱥᱟᱹᱜᱩᱱ ᱥᱮᱛᱟᱜ।
ᱟᱪᱪᱷᱟ ᱟᱵᱚ ᱡᱚᱠᱷᱚᱱ ᱢᱟᱱᱮ ᱮᱸ ᱢᱤᱫᱴᱮᱱ ᱠᱩᱠᱞᱤᱧ ᱫᱚᱦᱚᱭ ᱫᱟᱜ ᱦᱮᱸᱥᱮ ᱟᱵᱚ ᱡᱠᱷᱚᱱ ᱱᱤᱛᱚᱜ ᱡᱮᱢᱚᱱ ᱥᱟᱵᱚᱱ ᱠᱚ ᱦᱮᱡ ᱟᱠᱟᱱᱟ ᱥᱮ ᱱᱤᱛᱚᱜ ᱚᱱᱟ ᱠᱚᱛᱮ ᱟᱵᱚ ᱵᱚᱱ ᱡᱟᱢᱟ ᱠᱚ ᱥᱮ ᱞᱩᱜᱽᱲᱤ ᱠᱚᱵᱚᱱ ᱥᱟᱯᱷᱟ ᱭᱮᱫᱟ ᱦᱮᱸᱥᱮ
ᱦᱮᱸ।
ᱡᱚᱠᱷᱚᱱ ᱵᱟᱝ ᱛᱟᱦᱮᱸ ᱠᱟᱱᱟ ᱢᱟᱱᱮ ᱩᱱ ᱚᱠᱛᱚ ᱨᱮ ᱢᱟᱹᱱᱢᱤ ᱠᱚ ᱪᱮᱫ ᱛᱮᱠᱚ ᱥᱟᱯᱷᱟᱭᱮᱫ ᱛᱟᱦᱮᱸᱱ?
ᱥᱮ ᱟᱠᱚ ᱟᱠᱚᱣᱟᱜ ᱦᱚᱲᱢᱚ ᱨᱮ ᱪᱮᱫ ᱠᱚ ᱞᱟᱜᱟᱣᱮᱫ ᱛᱟᱦᱮᱸ?
ᱥᱟᱵᱚᱱ ᱫᱚ ᱡᱮ ᱵᱟᱝ ᱛᱟᱦᱮᱸ ᱠᱟᱱᱟ ᱩᱱᱟᱹᱜ ᱫᱚ ᱦᱟᱸᱜ ᱵᱟᱝ ᱴᱷᱤᱠᱟ᱾ ᱛᱟᱦᱮᱸ ᱫᱚ ᱛᱟᱦᱮᱸ ᱠᱟᱱᱟ, ᱢᱮᱱᱠᱷᱟᱱ ᱱᱤᱛᱚᱜ ᱢᱟ ᱱᱟᱱᱟ ᱨᱚᱠᱚᱢ ᱵᱷᱮᱨᱟᱭᱴᱤ ᱢᱮᱱᱫᱚ ᱢᱟᱱᱮ ᱢᱤ ᱢᱤᱫᱤᱫᱴᱟᱝ ᱥᱟᱵᱚᱱ ᱢᱤᱫᱴᱟᱝ ᱤᱭᱟᱹ ᱠᱷᱚᱱᱟᱜ ᱦᱤᱡᱩᱜ-ᱟ᱾ ᱞᱟᱦᱟ ᱛᱮᱫᱚ ᱩᱱᱟ ᱩᱱᱟᱹᱜ ᱵᱷᱮᱨᱟᱭᱴᱤ ᱵᱟᱝ ᱛᱟᱦᱮᱸ ᱠᱟᱱᱟ ᱟᱨ ᱛᱟᱦᱮᱸ ᱠᱟᱱ ᱨᱮᱦᱚᱸ ᱟᱹᱰᱤ ᱠᱚᱢ᱾ ᱡᱟᱦᱟᱸᱭ ᱠᱚᱣᱟᱜ ᱯᱚᱭᱥᱟ ᱠᱚ ᱛᱟᱦᱮᱸ ᱠᱟᱱᱟ
ᱦᱩᱸ ᱾
ᱩᱱᱠᱩ ᱠᱚ ᱠᱤᱨᱤᱧ ᱫᱟᱲᱮᱭᱟᱜ ᱛᱟᱦᱮᱸᱼᱟ ᱟᱨ ᱵᱟᱝ ᱠᱷᱟᱱ ᱫᱚ ᱵᱟᱝ᱾
ᱩᱱ ᱫᱚ ᱟᱹᱰᱤ ᱠᱚᱢ ᱛᱟᱦᱮᱸ ᱠᱟᱱᱟ ᱦᱚᱭᱛᱳ ᱵᱟᱴᱤ ᱥᱟᱵᱟᱱ ᱨᱮᱭᱟᱜ ᱜᱮ ᱡᱟᱹᱥᱛᱤ ᱟᱢᱫᱟᱱᱤ ᱛᱟᱦᱮᱸ ᱠᱟᱱᱟ ᱾
ᱦᱮᱸ ᱦᱮᱸ ᱥᱮ ᱦᱚᱸᱼᱚᱭ ᱵᱟᱹᱴᱤ ᱥᱟᱵᱟᱱ ᱨᱮᱭᱟ ᱜᱮ ᱟᱹᱰᱤ ᱤᱭᱟᱹ ᱛᱟᱦᱮᱸ ᱠᱟᱱᱟ, ᱟᱨ ᱡᱮᱢᱚᱱ ᱱᱚ-ᱚᱭ ᱠᱚ ᱞᱟᱹᱭᱮᱫ ᱡᱮ ᱱᱟᱲᱠᱟ ᱛᱟᱦᱮᱸ ᱠᱟᱱᱟ ᱱᱟᱲᱠᱟᱢ ᱧᱮᱞ ᱟᱠᱟᱫᱟ?
ᱦᱮᱸ ᱚᱱᱟ ᱫᱚ ᱦᱟᱸᱜ ᱢᱤᱫ ᱨᱚᱠᱚᱢᱟᱜ ᱦᱟᱥᱟ ᱠᱟᱱᱟ ᱾ ᱚᱱᱟ ᱠᱚᱫᱚ ᱦᱟᱸᱜ ᱵᱚᱦᱚᱜ ᱜᱮᱠᱚ ᱥᱟᱯᱷᱟᱭ ᱛᱟᱠᱚ ᱛᱟᱦᱮᱸᱜ-ᱟ ᱾
ᱚᱱᱟ ᱫᱚ ᱦᱟᱥᱟ ᱜᱮ ᱠᱟᱱᱟ ᱵᱩᱱᱩᱢ ᱦᱟᱥᱟ ᱠᱚ ᱵᱩᱱᱩᱢ ᱦᱟᱥᱟ ᱾ ᱚᱱᱟᱜᱮ ᱦᱟᱸᱜ ᱱᱟᱲᱠᱟ ᱦᱟᱥᱟ ᱠᱚ ᱞᱟᱹᱭᱟ, ᱚᱱᱟ ᱚᱱᱟ ᱦᱟᱥ ᱢᱟᱱᱮ ᱚᱱᱟ ᱵᱩᱞᱩᱝ ᱦᱟᱥᱟᱜᱮ ᱱᱟᱲᱠᱟ ᱦᱟᱥᱟ ᱞᱟᱹᱭ ᱮᱜ ᱠᱟᱨᱚᱱ ᱥᱮ ᱚᱡᱮ ᱞᱮᱠᱟ ᱛᱮᱫᱚ ᱛᱟᱦᱮᱸ ᱠᱟᱱᱟ ᱚᱱᱟ ᱦᱟᱥᱟ ᱫᱚ ᱠᱟᱹᱴᱤᱡ ᱟᱰᱤ ᱮᱴᱟᱜ ᱜᱮ ᱵᱚᱲᱚ ᱢᱮᱱᱫᱚ ᱞᱮᱱᱡᱮᱨ ᱜᱮ ᱛᱟᱦᱮᱸ ᱠᱟᱱᱟ ᱾
ᱦᱮᱸᱻᱦᱮᱸ ᱾
ᱚᱱᱟ ᱦᱟᱥᱟ ᱛᱮᱢ ᱱᱟᱲᱠᱟ ᱞᱮᱠᱟᱱ ᱵᱚᱦᱚᱜ ᱡᱟᱦᱟᱸ ᱫᱚ ᱥᱤᱢᱯᱩ ᱥᱤᱢᱯᱩ ᱩᱱᱟᱹᱜ ᱴᱟᱠᱟ ᱨᱮᱱᱟᱜ ᱥᱤᱢᱯᱩ ᱛᱮᱢ ᱥᱤᱢᱯᱩ ᱨᱮᱦᱚᱸ ᱚᱱᱟ ᱥᱟᱶ ᱛᱮᱫᱚ ᱢᱟᱱᱮ ᱛᱩᱞᱩᱡ ᱜᱮ ᱵᱟᱭ ᱜᱟᱱᱚᱜ-ᱟ ᱾ ᱚᱲᱟᱜ ᱢᱟᱱᱮ ᱵᱷᱟᱞᱮ ᱛᱟᱦᱮᱱ ᱠᱟᱱᱟ ᱾ ᱱᱮᱛᱟᱨ ᱫᱚ ᱦᱟᱸᱜ ᱡᱚᱛᱚ ᱜᱮ ᱥᱮᱢᱯᱩ ᱠᱚ ᱵᱮᱵᱚᱦᱟᱨᱮᱜ-ᱟ ᱚᱠᱚᱭ ᱦᱚᱸ ᱚᱱᱟ ᱞᱮᱠᱟ ᱦᱟᱥᱟ ᱫᱚ ᱵᱟᱝᱠᱚ ᱵᱮᱵᱚᱦᱟᱨᱮᱜ-ᱟ ᱾
ᱦᱳᱭ ᱾
ᱩᱱ ᱥᱚᱢᱚᱭ ᱛᱟᱦᱮᱸ ᱠᱟᱱᱟ ᱟᱨᱠᱤ?
ᱱᱤᱛᱚᱜ ᱫᱚ ᱡᱮᱢᱚᱱ ᱱᱟᱲᱠᱟ ᱠᱚᱫᱚ ᱠᱟᱴᱤᱡ ᱪᱟᱵᱟ ᱟᱠᱟᱱᱟ ᱟᱨᱠᱤ ᱦᱮᱸᱥᱮ ᱾
ᱦᱳᱭᱻᱦᱳᱭ ᱾
ᱟᱪᱪᱷᱟ ᱟᱵᱚ ᱯᱳᱭᱞᱳ ᱡᱚᱠᱷᱚᱱ ᱟᱵᱚ ᱢᱟᱹᱱᱢᱤ ᱚᱠᱟᱨᱮ ᱯᱳᱭᱞᱳ ᱵᱚᱱ ᱵᱚᱥᱚᱵᱟᱥ ᱞᱮᱫ ᱛᱟᱦᱮᱸᱟ? ᱢᱟᱱᱮ ᱟᱵᱚᱣᱟᱜ ᱵᱟᱥᱤᱱᱫᱟ ᱚᱠᱟᱨᱮ ᱛᱟᱦᱮᱸ ᱠᱟᱱ ᱛᱟᱵᱚᱱᱟ ᱡᱟᱦᱟᱸ ᱫᱚ
ᱟᱨ ᱪᱮᱫ ᱞᱮᱠᱟᱨᱮ ᱟᱵᱚ ᱡᱚᱢᱟᱜ ᱡᱚᱢ ᱵᱚᱱ ᱥᱮᱬᱟ ᱠᱮᱫᱟ ᱥᱮ ᱱᱚᱣᱟ ᱫᱚ ᱡᱚᱢ ᱜᱟᱱᱚᱜ ᱟᱥᱮ ᱪᱮᱫ?
ᱩᱜ ᱵᱟᱹᱧ ᱫᱤᱥᱟᱹᱭᱮᱫ-ᱟ ᱦᱟᱸᱜ ᱢᱟᱹᱱᱢᱤ ᱯᱳᱭᱞᱳ ᱟᱵᱚ ᱚᱠᱟᱨᱮ ᱵᱚᱱ ᱵᱚᱥᱚᱵᱟᱥ ᱞᱮᱫᱼᱟ ᱛᱚ ᱟᱢᱮᱢ ᱾ ᱚᱸᱰᱮ ᱠᱷᱚᱱᱟᱜ ᱞᱟᱹᱭᱟᱹᱧ ᱢᱮ᱾
ᱚ ᱟᱵᱚ ᱫᱚ ᱡᱟᱦᱟᱸ ᱛᱤᱱᱟᱹᱜ ᱱᱟᱜᱟᱢ ᱨᱮᱥᱮ ᱠᱟᱹᱡ ᱵᱩᱡᱷᱟᱹᱣ ᱠᱟᱱᱟ᱾ ᱛᱚ ᱚᱱᱟ ᱞᱮᱠᱟ ᱛᱮᱫᱚ, ᱟᱵᱚᱣᱟᱜ ᱵᱚᱥᱚᱵᱟᱥ ᱫᱚ ᱛᱟᱦᱮᱸ ᱠᱟᱱ ᱛᱟᱵᱚᱱᱟ ᱱᱚᱝᱠᱟ ᱵᱤᱨ ᱠᱚᱨᱮ ᱜᱮ ᱵᱚᱥᱚᱵᱟᱥ ᱫᱚ, ᱛᱟᱦᱮᱸ ᱠᱟᱱ ᱛᱟᱵᱚ ᱤᱧ ᱡᱟᱹᱧ ᱵᱩᱡᱷᱟᱹᱣᱮᱫᱟ ᱟᱨ᱾ ᱵᱤᱨ ᱠᱚᱨᱮ ᱜᱮ ᱛᱟᱦᱮᱸ ᱠᱟᱱ ᱛᱟᱵᱚᱱᱟ ᱵᱚᱥᱵᱟᱥ ᱫᱚ᱾ ᱵᱤᱨ ᱫᱚᱵᱚᱱ ᱛᱟᱦᱮᱱᱟ ᱯᱳᱭᱞᱳ ᱫᱚ ᱛᱟᱯᱚᱨᱮ ᱦᱟᱸᱜ ᱱᱚᱝᱠᱟ᱾ ᱟᱛᱩ ᱚᱲᱟᱜ ᱫᱚ ᱟᱹᱰᱤ ᱯᱚᱨᱮ ᱯᱚᱨᱮ ᱛᱮᱵᱚᱱ ᱵᱮᱱᱟᱣ ᱠᱮᱫᱟ ᱡᱟᱸᱦᱟ ᱫᱚ, ᱟᱹᱰᱤᱜᱟᱱ ᱛᱟᱭᱱᱚᱢ ᱛᱮᱜᱮ ᱥᱮ ᱟᱛᱳ ᱚᱲᱟᱜ ᱥᱮᱫ ᱵᱚᱱ ᱦᱮᱡ ᱮᱱᱟ ᱢᱤᱫᱴᱮᱱ ᱵᱤᱨ ᱠᱷᱚᱱᱟᱜ ᱵᱟᱨᱦᱮ ᱥᱮᱫ ᱵᱚᱱ ᱩᱰᱩᱠᱱᱟ᱾ ᱟᱨ ᱩᱱ ᱚᱠᱛᱚ ᱨᱮᱦᱚᱸ ᱟᱵᱚ ᱫᱚ ᱠᱳᱱᱳ ᱦᱚᱨᱚᱜ ᱵᱟᱸᱫᱮ ᱞᱮᱠᱟᱛᱮᱫᱚ ᱵᱟᱝ ᱛᱟᱦᱮᱸ ᱠᱟᱱ ᱛᱟᱵᱚᱱᱟ ᱵᱟᱵᱚᱱ ᱵᱟᱲᱟᱭ ᱛᱟᱦᱮᱸᱼᱟ ᱟᱨᱠᱤ᱾ ᱱᱚᱝᱠᱟ ᱦᱚᱭᱛᱚ ᱥᱟᱠᱟᱢ ᱠᱚᱫᱚ ᱥᱮ ᱢᱟᱼᱼ ᱡᱤᱭᱟᱹᱞᱤᱭᱟᱜ ᱦᱟᱨᱛᱟ ᱠᱚᱛᱮ ᱵᱚᱱ ᱯᱟᱮᱴᱮᱫᱚᱜ ᱠᱟᱱᱟ ᱥᱮ ᱚᱱᱛᱮ ᱵᱚᱱ ᱟᱸ᱾ ᱮᱥᱮᱫ ᱠᱟᱛ ᱛᱟᱦᱮᱸ ᱪᱷᱟᱹᱴᱩᱣᱟᱹᱲ ᱠᱚ ᱛᱟᱦᱮᱸ ᱟᱨ ᱡᱤᱭᱟᱹᱞᱤ ᱥᱮᱸᱫᱽᱨᱟ ᱢᱟᱵᱚᱱ ᱪᱟᱞᱟᱜ ᱛᱟᱦᱮᱸᱫ ᱢᱮᱱᱠᱷᱟᱱ ᱢᱟᱲᱟᱝ ᱛᱮᱫᱚ ᱠᱳᱱᱳ ᱡᱟᱦᱟᱸ ᱫᱚ᱾ ᱪᱮᱠᱟ ᱠᱟᱛᱮᱵᱚᱱ ᱡᱚᱢᱟ ᱵᱮᱨᱮᱞ ᱛᱮᱜᱮᱵᱚᱱ ᱡᱚᱢ ᱛᱟᱦᱮᱸᱜ ᱤᱥᱤᱱ ᱦᱚᱸ ᱵᱟᱵᱚᱱ ᱵᱟᱲᱟᱭ ᱛᱟᱦᱮᱸᱜ-ᱟ᱾ ᱤᱥᱤᱱ ᱠᱟᱛᱮᱫ ᱡᱚᱢ ᱦᱩᱭᱩᱜᱼᱟ ᱢᱮᱱᱛᱮ ᱛᱟᱯᱚᱨᱮ ᱦᱚᱸ ᱚᱱᱠᱟ, ᱟᱵᱚ ᱥᱮᱸᱜᱮᱞ ᱡᱩᱞ ᱵᱚᱱ ᱥᱮᱬᱟ ᱠᱮᱫᱟ ᱥᱮᱸᱜᱮᱞ ᱡᱩᱞ ᱫᱚ ᱦᱟᱸᱜ ᱱᱚᱝᱠᱟ ᱫᱷᱤᱨᱤ ᱥᱟᱶᱛᱮ, ᱛᱟᱯᱤᱧ ᱠᱟᱛᱮᱫ ᱡᱟᱦᱟᱸ ᱫᱚ ᱢᱤᱫᱴᱮᱱ ᱥᱮᱸᱜᱮᱞ ᱵᱟᱝ ᱩᱰᱩᱠᱚᱜᱼᱟ? ᱛᱚ ᱚᱱᱠᱟ ᱞᱮᱠᱟ ᱛᱮᱵᱚᱱ ᱥᱮᱬᱟ ᱠᱮᱫᱟ ᱟᱫᱚ ᱱᱟᱜᱟᱢ ᱠᱚᱨᱮ ᱧᱮᱞ ᱢᱟᱱᱮ, ᱟᱸᱡᱚᱢ ᱯᱟᱲᱦᱟᱣ ᱦᱩᱭ ᱟᱠᱟᱱᱟ ᱟᱨᱠᱤ᱾
ᱚ ᱦᱳᱭ ᱞᱮᱭᱟ ᱠᱚᱛᱚ ᱡᱮ ᱥᱮᱫᱟᱭ ᱫᱚ ᱢᱟᱹᱱᱢᱤ ᱠᱚᱫᱚ ᱫᱷᱤᱨᱤ ᱠᱷᱚᱸᱜᱚᱨ ᱵᱩᱨᱩ ᱠᱷᱚᱸ ᱜᱚᱨ ᱵᱤᱨ ᱵᱩᱨᱩ ᱨᱮᱠᱚ ᱛᱟᱦᱮᱱ ᱛᱟᱦᱮᱸᱜᱼᱟ ᱢᱟᱱᱮ, ᱵᱤᱨ ᱡᱤᱭᱟᱹᱞᱤ ᱞᱮᱠᱟᱜᱮ ᱚᱱᱛᱮ ᱠᱚᱫᱚ ᱠᱚ ᱞᱟᱹᱭᱮᱜᱼᱟ ᱡᱮ ᱦᱟᱹᱲᱩ ᱠᱷᱚᱱ ᱵᱚᱱ ᱦᱚᱲ ᱠᱟᱱᱟ ᱞᱟᱦᱟ ᱛᱮᱢᱟ ᱟᱵᱚᱣᱟᱜ ᱢᱩᱴᱷᱟᱹᱱ ᱥᱮ ᱜᱚᱲᱦᱚᱱ ᱠᱚᱢᱟ ᱦᱟᱸᱲᱩ ᱞᱮᱠᱟ ᱛᱟᱦᱮᱸ ᱠᱟᱱ ᱛᱟᱵᱚᱱᱟ᱾
ᱦᱮᱸ,
ᱩᱱ ᱚᱠᱛᱚ ᱫᱚ ᱡᱮ ᱢᱟᱱᱮ ᱵᱮᱨᱮᱞ ᱡᱮᱞ ᱠᱮᱵᱚᱱ ᱡᱚᱢ ᱛᱟᱦᱮᱸᱜᱼᱟ ᱥᱮ ᱢᱟᱱᱮ, ᱵᱤᱨ ᱨᱮᱱᱟᱜ ᱫᱟᱨᱮ ᱥᱟᱠᱟᱢ ᱨᱮᱦᱮᱡ, ᱡᱚ ᱵᱮᱞᱮ ᱜᱮᱵᱚᱱ ᱡᱚᱢ ᱛᱟᱦᱮᱸᱜᱼᱟ᱾ ᱢᱮᱱᱠᱷᱟᱱ ᱢᱤᱫ ᱚᱠᱛᱚ ᱞᱮᱭᱟᱠᱚ ᱡᱮ ᱵᱩᱨᱩ ᱨᱮ, ᱥᱮᱸᱜᱮᱞ ᱞᱟᱜᱟᱣ ᱞᱮᱱᱟ ᱚᱱ ᱵᱤᱨ ᱵᱩᱨᱩ ᱨᱮᱢᱟ, ᱟᱹᱰᱤ ᱥᱮᱬᱟ ᱥᱮᱬᱟ ᱥᱮ ᱞᱟᱹᱴᱷᱩ ᱞᱟᱹᱴᱷᱩ ᱫᱟᱨᱮ ᱠᱚ ᱛᱟᱦᱮᱱ ᱛᱟᱦᱮᱸᱜᱼᱟ᱾
ᱠᱚ ᱡᱩᱫᱤ ᱨᱚᱦᱚᱲ ᱠᱚᱜᱼᱟ ᱟᱨ ᱡᱩᱫᱤ ᱦᱚᱭ ᱫᱟᱜ ᱰᱤ ᱡᱩᱨᱛᱮ ᱢᱟᱱᱮ ᱦᱤᱡᱩᱜᱼᱟ ᱥᱮ ᱦᱚᱭᱟᱭ ᱫᱟᱨᱮ ᱫᱟᱨᱮ, ᱚᱱᱮ ᱨᱚᱦᱚᱲ ᱫᱟᱲᱮ ᱜᱷᱟᱥᱟᱣ ᱜᱷᱟᱥᱟᱣ ᱛᱮᱦᱚᱸ ᱥᱮᱸᱜᱮᱞ ᱫᱷᱚᱨᱟᱜᱼᱟ ᱥᱮ ᱫᱷᱤᱨᱤ ᱫᱷᱤᱨᱤ ᱴᱷᱚᱠᱟ ᱠᱟᱛᱮ ᱦᱚᱸ ᱥᱮᱸᱜᱮᱞ ᱫᱷᱚᱨᱟᱜᱼᱟ ᱦᱮᱸ ᱟᱨ ᱥᱮ ᱦᱩᱰᱩᱨ ᱵᱤᱡᱽᱞᱤ ᱡᱮᱢᱚᱱ, ᱦᱮᱛᱟᱨ ᱫᱚ ᱫᱚᱢᱮᱜᱤ ᱟᱨᱚ ᱡᱟᱹᱥᱛᱤ ᱠᱟᱱᱟ ᱥᱮᱫᱟᱭ ᱢᱟ ᱠᱚᱢ ᱛᱟᱦᱮᱸ ᱠᱟᱱᱟ ᱛᱚ ᱚᱱᱟ ᱦᱩᱰᱩᱨ ᱵᱤᱡᱽᱞᱤ ᱛᱮᱞᱮᱭᱟ ᱠᱚ ᱢᱤᱫ ᱢᱤᱫ ᱢᱤᱫ ᱢᱟᱱᱮ ᱢᱤᱫ ᱫᱷᱟᱣ ᱟᱨᱠᱤ᱾ ᱚᱱᱟ ᱵᱤᱨ ᱵᱩᱨᱩ ᱨᱮ ᱥᱮᱸᱜᱮᱞ ᱞᱟᱜᱟᱣ ᱞᱮᱱᱟ᱾ ᱱᱤᱛᱽ ᱦᱚᱸ ᱥᱮᱬᱟ ᱥᱮᱬᱟ ᱫᱟᱭ ᱫᱟᱨᱮ ᱠᱚ ᱢᱮᱱᱟᱜᱼᱟ ᱨᱚᱦᱚᱲ ᱫᱟᱨᱮ᱾ ᱟᱨ ᱚᱝᱠᱟ ᱡᱮᱦᱮᱛᱩ ᱦᱩᱰᱩᱨ ᱵᱤᱡᱽᱞᱤᱛᱮ ᱥᱮᱸᱜᱮᱞ ᱫᱷᱚᱨᱟ ᱞᱮᱱᱟ ᱛᱟᱦᱞᱮ ᱯᱩᱨᱟᱹ ᱵᱤᱨ ᱟᱛᱟᱨ ᱞᱮᱱᱟ᱾
ᱦᱮᱸ
ᱨᱮ ᱡᱟᱦᱟᱸᱭ ᱠᱚ ᱚᱱᱮ ᱚᱱᱟ ᱵᱤᱨ ᱵᱩᱨᱩ ᱠᱷᱚᱱᱼᱱᱮ ᱥᱮᱸᱜᱮᱞ ᱵᱩᱨᱩ ᱠᱷᱚᱱ ᱠᱚ ᱚᱸᱰᱳᱜ ᱦᱮᱡ ᱞᱮᱱᱟ᱾
ᱦᱟᱸ
ᱟᱫᱚ ᱡᱚᱠᱷᱚᱱ ᱚᱱᱮ ᱟᱛᱟᱨ ᱛᱚᱨᱚᱡ ᱠᱟᱛᱮᱜ ᱟᱨ ᱫᱚᱲᱦᱟ ᱠᱚ ᱪᱟᱞᱟᱣ ᱠᱟᱱᱟ ᱚᱱᱟ ᱵᱤᱨ ᱨᱮ ᱟᱨ ᱡᱚᱠᱷᱚᱱ ᱠᱚ ᱧᱮᱞᱮᱜ ᱠᱚ ᱡᱮ ᱟᱭᱢᱟ ᱦᱩᱨᱤᱱ ᱠᱚ, ᱠᱩᱞᱟᱹᱭ ᱠᱚ, ᱪᱮᱬᱮ ᱪᱩᱯᱲᱤ ᱠᱚ ᱵᱤᱧ ᱠᱤᱫᱤᱧ ᱠᱚ ᱡᱮ ᱨᱟᱯᱟᱜ ᱠᱟᱱᱟ ᱠᱚ᱾ ᱛᱟᱦᱮᱞᱮ ᱩᱱᱤ ᱫᱚ ᱚᱱᱟ ᱨᱟᱯᱟᱜᱽ ᱡᱮᱞ ᱠᱚᱭ ᱡᱚᱢ ᱞᱮᱜᱼᱟ᱾
ᱚ
ᱛᱟᱦᱚᱞᱮ ᱚᱱᱟ ᱨᱟᱯᱟᱜ ᱡᱚᱢ ᱠᱟᱛᱮᱜ ᱩᱱᱠᱩ ᱵᱩᱡᱷᱟᱹᱣ ᱫᱟᱲᱟᱭ ᱫᱟ ᱠᱚ ᱡᱮ ᱨᱟᱯᱟᱜ ᱡᱮᱞ ᱟᱨ ᱵᱮᱨᱮᱞ ᱡᱮᱞ ᱨᱮᱭᱟᱜ ᱯᱷᱟᱨᱟᱠ᱾ ᱪᱮᱫᱟᱜ ᱥᱮ ᱨᱟᱯᱟᱜ ᱡᱮᱞ ᱢᱟ ᱡᱚᱢ ᱨᱮ ᱢᱟᱱᱮ ᱥᱤᱵᱤᱞ ᱢᱮᱱᱟᱜᱼᱟ᱾ ᱟᱨ ᱫᱟᱲᱮ ᱦᱳᱭᱳᱜᱼᱟ᱾ ᱢᱟᱱᱮ ᱦᱟᱡᱟᱣ ᱦᱚᱸ ᱵᱷᱟᱞᱮ ᱦᱟᱡᱟᱜᱼᱟ᱾ ᱛᱟᱯᱚᱨᱮ ᱢᱟᱱᱮ ᱩᱱᱟᱜ
ᱥᱩᱠ ᱥᱟᱹᱦᱤᱡ ᱡᱚᱢᱟᱢ, ᱟᱨ ᱵᱮᱨᱮᱞ ᱡᱮᱞ ᱢᱟ ᱦᱟᱸᱜ ᱵᱮᱨᱮᱞ ᱜᱮᱭᱟ ᱥᱚ ᱢᱮᱱᱟᱜᱼᱟ, ᱚᱱᱟ ᱪᱷᱟᱲᱟ ᱡᱚᱢ
ᱦᱚᱸ ᱟ ᱨᱩᱪᱥ ᱢᱟᱱᱮ ᱥᱩᱠᱷ ᱥᱟᱺᱦᱤᱫ ᱫᱚ ᱵᱟᱢ ᱡᱚᱢᱟ ᱚᱱᱟ ᱵᱮᱜᱚᱨ ᱩᱱᱟᱹᱜ ᱢᱟᱛ ᱫᱟᱲᱮ ᱵᱟᱝ ᱦᱳᱭᱳᱜᱼᱟ, ᱛᱚ ᱩᱝᱠᱩ ᱠᱚ ᱵᱩᱡᱷᱟᱹᱣ ᱫᱟᱲᱮᱭᱟᱫᱟ ᱡᱮ, ᱵᱮᱨᱮᱞ ᱡᱮᱞ ᱠᱷᱚᱱ ᱫᱚ ᱨᱟᱯᱟᱜ ᱡᱮᱞ ᱡᱚᱢ ᱜᱮ ᱵᱷᱟᱜᱮᱭᱟ ᱾ ᱤᱱᱟᱹ ᱛᱟᱭᱱᱚᱢ ᱛᱮ ᱟᱫᱚ ᱚᱱᱮ ᱥᱮᱸᱜᱮᱞ ᱡᱳᱞ ᱫᱚᱠᱚ ᱥᱮᱬᱟ ᱞᱮᱜᱼᱟ ᱦᱟᱸᱜ ᱚᱱᱮ ᱫᱷᱤᱨᱤ ᱫᱷᱤᱨᱤ ᱴᱷᱚᱠᱟᱣ ᱠᱟᱛᱮᱫ ᱜᱮ ᱾
ᱟᱪᱪᱷᱟ᱾
ᱦᱳᱭ᱾
ᱦᱮᱸ ᱦᱚᱸᱜᱼᱚᱭ ᱡᱮ ᱱᱚᱝᱠᱟ ᱟᱵᱚ ᱢᱟᱱᱮ ᱟᱵᱚ ᱢᱟᱹᱱᱢᱤ ᱫᱚ ᱡᱮᱢᱚᱱ ᱞᱟᱦᱟ ᱛᱮᱫᱚ ᱵᱟᱵᱚᱱ ᱵᱟᱰᱟᱭ ᱛᱟᱦᱮᱸᱜ ᱟᱨᱠᱤ ᱦᱮᱸ ᱥᱮ
ᱦᱮᱸ
ᱟᱵᱚ ᱫᱚ ᱚᱝᱠᱟ ᱨᱮ ᱵᱚᱱ ᱥᱮᱬᱟ ᱠᱮᱫᱟ ᱥᱮᱸᱜᱮᱞ ᱡᱩᱞ ᱫᱚ ᱦᱮᱸ ᱥᱮ
ᱦᱳᱭ ᱥᱮᱫᱟᱭ ᱦᱚᱠᱚ ᱞᱟᱹᱭᱟ ᱛᱚ ᱡᱮ
ᱟᱪᱪᱷᱟ ᱟᱪᱪᱷᱟ, ᱟᱨ ᱛᱟᱦᱚᱞᱮ ᱟᱵᱚ ᱫᱚ ᱪᱤᱠᱟᱹ ᱞᱮᱠᱟ ᱨᱮ ᱛᱟᱦᱟᱞᱮ ᱟᱛᱳ ᱴᱚᱞᱟ ᱨᱮᱫᱚ ᱵᱚᱱ ᱦᱮᱡ ᱞᱮᱱᱟ, ᱚᱱᱟᱢ ᱵᱟᱰᱟᱭ ᱜᱮᱭᱟ
ᱡᱚᱠᱷᱚᱱ ᱢᱟᱲᱟᱝ ᱛᱚ ᱚᱱᱮ ᱵᱤᱨ ᱵᱩᱨᱩ ᱛᱟᱦᱮᱱ ᱛᱟᱦᱮᱜ ᱟᱠᱚ ᱡᱚᱠᱷᱚᱱ ᱨᱟᱯᱟᱜ ᱡᱤᱞ ᱡᱚᱢ ᱠᱚ ᱥᱮᱬᱟ ᱠᱮᱜ-ᱟ ᱾
ᱛᱚ ᱟᱨ ᱥᱮᱫᱟᱭ ᱫᱚ ᱦᱟᱸᱜ ᱢᱟᱱᱮ ᱡᱤᱵᱽ-ᱡᱤᱭᱟᱹᱞᱤ ᱠᱚ ᱟᱹᱰᱤ ᱞᱟᱹᱴᱷᱩ ᱞᱟᱹᱴᱷᱩ ᱠᱚ ᱛᱟᱦᱮᱸ ᱠᱟᱱᱟ ᱡᱮᱢᱚᱱ ᱦᱟᱹᱛᱤ ᱞᱟᱹᱭᱮ ᱢᱮ ᱛᱟᱹᱨᱩᱵ ᱞᱟᱹᱭᱮ ᱢᱮ ᱠᱩᱞ ᱞᱟᱹᱭᱮ ᱢᱮ ᱵᱟᱱᱟ ᱛᱩᱭᱩ ᱠᱚ ᱛᱟᱦᱞᱮ ᱡᱚᱠᱷᱚᱱ ᱠᱚ ᱡᱟᱹᱯᱤᱫᱟ ᱧᱤᱫᱟᱹ
ᱦᱮᱸ
ᱦᱳᱭ ᱛᱚ ᱡᱩᱫᱤ ᱚᱸᱰᱮ ᱫᱚᱥ ᱡᱚᱱ ᱥᱮ ᱠᱩᱲᱤ ᱡᱚᱱ ᱠᱟᱛᱮᱜ ᱚᱱᱠᱟ ᱦᱟᱹᱴᱤᱧ ᱠᱟᱱᱟ ᱠᱚ ᱦᱳᱭ ᱛᱚ ᱫᱚᱥ ᱡᱚᱱ ᱡᱟᱦᱟᱸᱭ ᱠᱚ ᱢᱮᱱᱟᱜ ᱠᱚᱣᱟ ᱩᱱᱠᱩ ᱫᱚ ᱢᱚᱬᱮ ᱦᱚᱲ ᱠᱚ ᱡᱟᱹᱯᱤᱫ ᱠᱟᱫᱟ ᱟᱨ ᱢᱚᱬᱮ ᱦᱚᱲ ᱠᱚ ᱵᱮᱸᱜᱮᱫ ᱠᱟᱫᱟ᱾ ᱚᱱᱠᱟ ᱯᱟᱹᱨᱤ ᱯᱟᱹᱨᱤ ᱠᱚ ᱡᱟᱹᱯᱤᱫ ᱛᱟᱦᱮᱜ-ᱟ ᱾
ᱟᱨ ᱪᱮᱫᱟᱜ ᱥᱮ ᱞᱟᱦᱟ ᱛᱮᱢᱟ ᱦᱟᱹᱛᱭᱟᱹᱨ ᱢᱟ ᱵᱟᱝ ᱛᱟᱦᱮᱸ ᱠᱟᱱᱟ ᱡᱮ ᱢᱤᱫᱴᱟᱝ ᱡᱤᱵᱽ- ᱥᱮ ᱡᱤᱭᱟᱹᱞᱤ ᱥᱟᱶ ᱮᱢ ᱞᱟᱹᱲᱦᱟᱹᱭᱟ᱾
ᱵᱟᱠᱚ ᱫᱟᱲᱮᱭᱟᱜ ᱛᱟᱦᱮᱜ-ᱟ᱾
ᱦᱩᱸ
ᱛᱚ ᱛᱟᱦᱟᱞᱮ ᱚᱱᱠᱟ ᱯᱟᱹᱨᱤ ᱯᱟᱹᱨᱤ ᱛᱮᱠᱚ ᱡᱟᱹᱯᱤᱫ ᱛᱟᱦᱮᱜ-ᱟ᱾ ᱢᱮᱱᱠᱷᱟᱱ ᱮᱱᱛᱮ ᱨᱮᱦᱚᱸ ᱠᱚ ᱥᱤᱠᱟᱹᱨ ᱦᱚᱪᱚᱜ ᱠᱟᱱ ᱛᱟᱦᱮᱜ-ᱟ, ᱩᱱᱠᱩ ᱡᱤᱵᱽ-ᱡᱤᱭᱟᱹᱞᱤ ᱴᱷᱮᱱ ᱠᱷᱚᱱᱟᱜ᱾ ᱛᱚ ᱩᱱᱠᱩ ᱡᱚᱠᱷᱚᱱ ᱜᱮ ᱟᱹᱰᱤ ᱡᱟᱹᱥᱛᱤ ᱥᱟᱸᱜᱮ ᱠᱚ ᱛᱟᱦᱮᱱ ᱠᱟᱱᱟ᱾ ᱩᱱ ᱫᱚᱠᱚ ᱨᱩᱠᱷᱤᱭᱟᱹᱜ ᱠᱟᱱᱟ᱾ ᱢᱮᱱᱠᱷᱟᱱ ᱡᱚᱠᱷᱚᱱ ᱜᱮ ᱵᱟᱨ, ᱯᱮ ᱛᱷᱚᱠ ᱛᱮᱠᱚ ᱦᱟᱹᱴᱤᱧᱚᱜ ᱠᱟᱱᱟ᱾ ᱩᱱ ᱫᱚ ᱜᱚᱡ ᱚᱪᱚᱜ ᱠᱟᱱᱟ, ᱛᱚ ᱩᱱᱠᱩ ᱱᱚᱣᱟ ᱢᱚᱱᱮ ᱨᱮ ᱩᱭᱦᱟᱹᱨ ᱛᱟᱦᱮᱸ ᱦᱮᱡ ᱫᱚ ᱦᱮᱡ ᱟᱫ ᱠᱚᱣᱟ᱾ ᱡᱮ ᱟᱵᱚ ᱡᱩᱫᱤ ᱢᱤᱫ ᱴᱷᱮᱱ ᱵᱚᱱ ᱛᱟᱦᱮᱱᱟ᱾ ᱛᱟᱦᱚᱞᱮ ᱡᱤᱵᱽ-ᱡᱤᱭᱟᱹᱞᱤ ᱵᱟᱠᱚ ᱥᱮᱸᱫᱽᱨᱟ ᱫᱟᱲᱮ ᱭᱟᱵᱚᱱᱟ᱾
ᱦᱩᱸ
ᱛᱟᱦᱚᱞᱮ ᱚᱱᱟ ᱞᱟᱹᱜᱤᱫ ᱛᱮ ᱩᱱᱠᱩ ᱠᱚ ᱩᱭᱦᱟᱹᱨ ᱠᱮᱜ-ᱟ, ᱢᱤᱫᱴᱷᱮᱱ ᱛᱟᱦᱮᱸ ᱞᱟᱹᱜᱤᱫ ᱢᱟ ᱫᱟᱨᱮ ᱞᱟᱛᱟᱨ ᱥᱮ ᱫᱷᱤᱨᱤ ᱞᱟᱛᱟᱨ ᱛᱤᱱ ᱫᱤᱱᱮᱢ ᱛᱟᱦᱮᱱᱟ᱾ ᱫᱟᱨᱮ ᱰᱟᱹᱨᱢᱟ ᱦᱚᱭ ᱫᱟᱜ ᱦᱚᱭ ᱫᱟᱜ ᱡᱟᱹᱲᱤ ᱡᱚᱠᱷᱚᱱ ᱜᱮ ᱥᱟᱸᱜᱮᱜ-ᱟ ᱨᱟᱹᱯᱩᱫᱚᱜ-ᱟ᱾ ᱥᱮ ᱵᱩᱨᱩ ᱠᱷᱚᱸᱜᱚᱨ ᱦᱚᱸ ᱡᱚᱠᱷᱚᱱ ᱫᱟᱜ ᱡᱟᱹᱲᱤ ᱡᱟᱥᱛᱤ ᱦᱩᱭᱩᱜ-ᱟ ᱫᱟᱜ ᱠᱚ ᱛᱮ ᱯᱮᱨᱮᱡᱚᱜ-ᱟ᱾ ᱛᱚ ᱩᱱᱠᱩ ᱦᱩᱫᱤᱥ ᱟᱫ ᱠᱚᱣᱟ ᱡᱮ ᱟᱵᱚ ᱛᱟᱦᱮᱱ ᱞᱟᱹᱜᱤᱫ ᱛᱮ ᱢᱮᱫᱴᱟᱝ ᱯᱷᱟᱸᱠᱟ ᱡᱟᱭᱜᱟ ᱧᱟᱢ ᱦᱩᱭᱩᱜ ᱛᱟᱵᱚᱱᱟ᱾ ᱚᱱᱟ ᱠᱚ ᱦᱩᱫᱤᱥ ᱠᱟᱛᱮᱫ ᱦᱳᱭ ᱛᱳ ᱯᱷᱟᱠᱟ ᱡᱟᱦᱟᱸ ᱫᱚ ᱵᱤᱨ-ᱵᱩᱨᱩ ᱥᱟᱺᱜᱤᱧ ᱫᱚᱢᱮ ᱥᱟᱺᱜᱤᱧ ᱦᱚ ᱵᱟᱝ ᱢᱟᱱᱮ ᱚᱱᱠᱟ ᱡᱟᱦᱟᱸ ᱫᱚ ᱯᱷᱟᱠᱟ ᱜᱮᱭᱟ, ᱫᱟᱨᱮ ᱠᱚᱥᱮ ᱵᱟᱹᱱᱩᱜ ᱠᱟᱫᱟ ᱚᱱᱠᱟ ᱛᱚ ᱚᱱᱟ ᱡᱟᱭᱜᱟ ᱠᱚᱨᱮ ᱜᱮ ᱦᱟᱸᱜ ᱠᱚ ᱛᱟᱦᱮᱸᱭ ᱮᱱᱟ᱾
ᱚᱸᱰᱮ ᱫᱚ ᱢᱟᱱᱮ ᱚᱸᱰᱮ ᱠᱷᱚᱱᱟᱜ ᱠᱚ ᱩᱰᱩᱠᱱᱟ ᱟᱨᱠᱤ ᱵᱤᱨ-ᱵᱩᱨᱩ ᱠᱷᱚᱱᱟᱜ ᱚᱸᱰᱮ ᱠᱷᱚᱱᱟᱜ ᱠᱚ ᱳᱰᱳᱠ ᱮᱱᱟ ᱚᱱᱟ ᱨᱚᱱᱚ ᱨᱮᱱᱟᱜ ᱡᱟᱭᱜᱟ ᱨᱮᱠᱚ ᱛᱟᱦᱮᱸᱭ ᱮᱱᱟ᱾
ᱦᱮᱸ
ᱦᱳᱭ ᱟᱨ ᱡᱮᱢᱚᱱ ᱡᱮᱢᱚᱱ ᱱᱚᱝᱠᱟ ᱟᱵᱚ ᱢᱟᱹᱱᱢᱤ ᱫᱚ ᱟᱨ ᱡᱮᱢᱚᱱ ᱟᱨᱚ ᱪᱤᱠᱟᱹ ᱞᱮᱠᱟ ᱨᱮ ᱟᱠᱚ ᱫᱚ ᱠᱚ ᱢᱚᱱᱮ ᱠᱚ ᱵᱩᱡᱷᱟᱹᱣ ᱞᱮᱫ ᱛᱟᱦᱮᱸᱫ ᱡᱮ ᱱᱚᱣᱟ ᱡᱟᱭᱜᱟ ᱨᱮ ᱛᱟᱦᱮᱸ ᱞᱮᱱᱠᱷᱟᱱ ᱵᱷᱟᱜᱤᱜ-ᱟ ᱦᱩᱭᱩᱜ-ᱟ ᱢᱮᱱᱛᱮ᱾
ᱟᱫᱚᱜ ᱠᱟᱛᱷᱟ ᱨᱮᱜᱮ ᱠᱚ ᱞᱟᱹᱭᱟ ᱡᱮ ᱢᱟᱹᱱᱢᱤ ᱫᱚ ᱢᱟᱱᱮ ᱢᱤᱫᱴᱮᱱ ᱟᱹᱰᱤ ᱵᱩᱨᱫᱷᱤᱢᱟᱱ ᱡᱤᱭᱟᱹᱞᱤ ᱠᱟᱱᱟ ᱵᱚᱱ᱾ ᱦᱚᱭ ᱛᱳ ᱡᱟᱦᱟᱸᱭᱟᱜ ᱚᱱᱠᱟ ᱩᱭᱦᱟᱹᱨ ᱫᱤᱥᱟᱹ ᱦᱮᱡ ᱟᱠᱚ ᱛᱟᱦᱮᱸᱜᱼᱟ, ᱡᱮ ᱟᱵᱚ ᱚᱠᱟᱨᱮ ᱥᱩᱠ ᱵᱚᱱ ᱛᱟᱦᱮᱱᱟ᱾ ᱚᱠᱟᱨᱮ ᱱᱟᱯᱟᱭ ᱵᱚᱱ ᱛᱟᱦᱮᱱᱟ᱾
ᱚᱱᱟ
ᱚᱱᱟ ᱠᱚ ᱦᱩᱫᱤᱥ ᱠᱟᱛᱮᱫ ᱜᱮ ᱦᱟᱸᱜ ᱢᱮ ᱵᱤᱨ-ᱵᱩᱨᱩ ᱠᱷᱚᱱ ᱫᱚ ᱯᱷᱟᱠᱟ ᱡᱟᱭᱜᱟᱨ ᱨᱮ ᱚᱲᱟᱜ ᱫᱩᱣᱟᱹᱨ ᱠᱟᱛᱮᱫ ᱠᱚ ᱛᱟᱦᱮᱸᱭ ᱮᱱᱟ᱾ ᱫᱤᱱ ᱫᱤᱱ ᱛᱮ ᱪᱟᱥ ᱵᱟᱥ ᱡᱤᱭᱟᱹᱞᱤ ᱟᱹᱥᱩᱞ ᱦᱚᱸᱠᱚ ᱪᱮᱫ ᱠᱮᱜ-ᱟ᱾
ᱯᱳᱭᱞᱳ ᱫᱚ ᱪᱮᱫ ᱠᱚ ᱪᱮᱫ ᱯᱳᱭᱞᱳ ᱫᱚ ᱪᱷᱳᱴᱳ ᱯᱨᱚᱛᱷᱚᱢ ᱫᱚ ᱪᱮᱫ ᱠᱚ ᱥᱮᱬᱟ ᱞᱮᱫ ᱛᱟᱦᱮᱸ-ᱟ᱾ ᱟᱹᱛᱩ ᱫᱤᱥᱚᱢ ᱦᱮᱡ ᱠᱟᱛᱮᱫ ᱟᱹᱛᱩ ᱠᱟᱢᱟ ᱠᱟᱛᱮᱫ ᱯᱳᱭᱞᱳ ᱨᱮ ᱪᱮᱫ ᱠᱚ ᱥᱮᱬᱟ ᱞᱮᱫ ᱛᱟᱦᱮᱸ?
ᱡᱮᱢᱚᱱ ᱪᱟᱠᱟ ᱵᱮᱱᱟᱣ ᱠᱚ ᱥᱮᱬᱟ ᱞᱮᱜ-ᱟ᱾ ᱪᱟᱠᱟ ᱠᱷᱚᱱ ᱜᱮ ᱴᱩᱠᱩᱡ, ᱪᱮᱞᱟᱝ ᱵᱮᱱᱟᱣ ᱥᱮᱬᱟ ᱞᱮᱜ-ᱟ ᱠᱚ᱾ ᱪᱟᱠᱟ ᱛᱟᱭᱚᱢ ᱠᱷᱟᱱ ᱜᱮ ᱪᱟᱥ ᱵᱟᱥ ᱠᱚ ᱥᱮᱬᱟᱞᱮᱜ-ᱟ ᱡᱤᱭᱟᱹᱣᱞᱤ ᱟᱹᱥᱩᱞ ᱠᱚ ᱥᱮᱬᱟ ᱞᱮᱫᱟ᱾ ᱦᱩᱸ ᱟᱸᱡᱚᱢᱚᱜ ᱠᱟᱱᱟ ᱨᱚᱲ?
ᱦᱮᱸ ᱦᱮᱸ ᱟᱸᱡᱚᱢᱚᱜ ᱠᱟᱱᱟ᱾
ᱟᱨ ᱪᱟᱠᱟ ᱵᱮᱱᱟᱣ ᱛᱟᱯᱚᱨᱮ ᱚᱱᱟᱛᱮ ᱟᱥᱛᱮ ᱟᱥᱛᱮ ᱟᱨ ᱪᱮᱫ ᱠᱚ ᱥᱮᱬᱟᱞᱮᱫ ᱛᱟᱦᱮᱸᱱᱟ? ᱟᱨ ᱯᱳᱭᱞᱳ ᱞᱟᱦᱟ ᱛᱮ ᱫᱚ ᱡᱮᱢᱚᱱ ᱵᱟᱠᱚ ᱛᱟᱦᱮᱸ ᱠᱟᱱᱟ ᱰᱟᱹᱝᱨᱤ ᱠᱟᱲᱟ᱾ ᱥᱮ ᱟᱨ ᱛᱟᱯᱚᱨᱮ ᱥᱤᱭᱳᱜ ᱫᱚ ᱪᱮᱫᱽᱠᱟ ᱠᱟᱛᱮ ᱠᱚ ᱥᱤᱭᱳᱜ ᱠᱚᱣᱟ?
ᱦᱮᱸ᱾ ᱞᱟᱹᱭ ᱜᱟᱱᱚᱜ-ᱟ ᱡᱮ ᱰᱟᱹᱝᱨᱤ ᱠᱟᱲᱟ ᱫᱚᱠᱚ ᱛᱟᱦᱮᱸ ᱠᱟᱱᱟ ᱢᱮᱱᱠᱷᱟᱱ ᱟᱹᱥᱩᱞ ᱠᱚᱣᱟ ᱠᱚ ᱢᱮᱱᱛᱮᱸᱜ ᱥᱮ ᱯᱩᱥ ᱠᱚ ᱢᱟᱱᱟᱜ-ᱟ ᱱᱩᱠᱩ ᱡᱤᱭᱟᱹᱞᱤ ᱚᱱᱟ ᱫᱚ ᱩᱝᱠᱩ ᱵᱟᱠᱚ ᱵᱟᱲᱟᱭ ᱛᱟᱦᱮᱸᱜ ᱩᱝᱠᱩ ᱫᱚ ᱵᱤᱨ ᱵᱩᱨᱩ ᱨᱮ ᱠᱚ ᱛᱟᱦᱮᱸᱱ ᱛᱟᱦᱮᱸᱜ-ᱟ᱾
ᱦᱮᱸ ᱰᱟᱹᱝᱨᱤ ᱠᱟᱲᱟ ᱫᱚ ᱪᱮᱫ ᱠᱟ ᱵᱤᱨ ᱵᱩᱨᱩ ᱵᱤᱨ ᱵᱩᱨᱩ ᱨᱮᱠᱚ ᱛᱟᱦᱮᱸᱱ ᱛᱟᱦᱮᱸᱜ-ᱟ?
ᱦᱳᱭ᱾
ᱟᱪᱪᱷᱟ᱾
ᱩᱱᱠᱩ ᱦᱚᱸ ᱵᱤᱨ ᱵᱩᱨᱩ ᱨᱮᱱ ᱜᱮ ᱡᱤᱭᱟᱹᱞᱤ ᱠᱟᱱᱟ ᱠᱚ᱾ ᱢᱮᱱᱠᱷᱟᱱ ᱱᱟᱦᱟᱜ ᱫᱟ ᱟᱫᱚ ᱵᱚᱱ ᱟᱹᱥᱩᱞ ᱠᱚᱛᱮ ᱟᱫᱚ ᱠᱟᱹᱴᱤᱡ ᱟᱸᱚᱢ ᱨᱮ ᱦᱟᱦᱟᱲᱟᱜ ᱜᱮ ᱵᱩᱡᱷᱟᱹᱜ-ᱟ ᱡᱮ ᱦᱮᱸ ᱰᱟᱹᱝᱨᱤ ᱠᱟᱰᱟ ᱢᱮᱨᱚᱢ ᱵᱷᱤᱲᱤ ᱦᱚᱸᱠᱤ ᱵᱤᱨ ᱵᱩᱨᱩ ᱨᱮᱠᱚ ᱛᱟᱦᱮᱸᱱ ᱛᱟᱦᱮᱸᱜ-ᱟ᱾ ᱦᱮᱸ ᱛᱟᱦᱮᱸᱱ ᱛᱟᱦᱮᱸ ᱟᱠᱚ, ᱩᱱᱫᱚ ᱟᱥᱩᱞ ᱵᱟᱝ ᱠᱚ ᱵᱟᱲᱟᱭ ᱛᱟᱦᱮᱸᱜ-ᱟ ᱡᱤᱭᱟᱹᱞ ᱫᱚ ᱯᱩᱥ ᱠᱚ ᱢᱟᱱᱟᱜ-ᱟ ᱛᱚ ᱚᱱᱟ ᱞᱟᱹᱜᱤᱫ ᱛᱮ ᱟᱠᱚ ᱠᱚ ᱥᱤᱭᱳᱜ ᱛᱟᱦᱮᱸᱜ-ᱟ ᱢᱟᱱᱮ ᱵᱟᱨ ᱦᱚᱲ ᱚᱱᱟ ᱟᱲᱟᱨ ᱠᱤᱱ ᱜᱚᱦᱚᱸᱲᱟ ᱟᱨ ᱢᱤᱫ ᱦᱚᱲ ᱦᱟᱸᱜ-ᱮ ᱥᱤ ᱤᱫᱤᱭᱟ ᱚᱱᱠᱟ ᱠᱟᱛᱮᱠᱚ ᱪᱟᱥ ᱛᱟᱦᱮᱸᱜ-ᱟ᱾ ᱢᱮᱱᱠᱷᱟᱱ ᱡᱚᱠᱷᱚᱱ ᱠᱚ, ᱵᱟᱹᱭ ᱵᱟᱹᱭ ᱛᱮᱠᱚ ᱵᱩᱡᱷᱟᱹᱣ ᱧᱟᱢ ᱠᱮᱫᱟ ᱡᱮ ᱠᱩ ᱰᱟᱝᱨᱤ, ᱠᱟᱲᱟ ᱫᱚ ᱯᱩᱥ ᱠᱚ ᱢᱟᱱᱚᱣᱜ-ᱟ ᱥᱮ ᱱᱩᱠᱩ ᱟᱛᱮᱜ ᱜᱮ ᱟᱵᱚ ᱪᱟᱥ ᱠᱟᱹᱢᱤ ᱫᱚ ᱟᱞᱜᱟᱜ ᱛᱟᱵᱚᱱᱟ ᱚᱱᱟ ᱞᱟᱹᱜᱤᱫ ᱛᱮ ᱱᱮᱛᱟᱨ ᱢᱟᱱᱮ ᱛᱟᱭᱚᱢ ᱛᱟᱭᱚᱢ ᱛᱮ ᱟᱹᱨᱠᱤ ᱰᱟᱹᱝᱨᱤ ᱠᱟᱲᱟ ᱟᱹᱥᱩᱞ ᱦᱚᱸᱠᱚ ᱪᱮᱫᱽ ᱠᱮᱜ-ᱟ, ᱩᱱᱠᱩ ᱟᱛᱮᱜ ᱪᱟᱥ ᱵᱟᱥ ᱠᱚ ᱵᱟᱲᱟᱭ ᱠᱮᱜ-ᱟ᱾
ᱚᱱᱟᱠᱟ ᱵᱩᱡᱷᱟᱹᱣ ᱠᱮᱫᱟ ᱟᱹᱨᱠᱤ ᱦᱮᱸᱥᱮ᱾
ᱦᱳᱭ ᱦᱳᱭ᱾
ᱚ ᱢᱟᱱᱮ ᱚᱱᱠᱟ ᱠᱟᱛᱮ ᱟᱫᱚ ᱫᱮ ᱱᱚᱝᱠᱟ ᱟᱹᱜᱩ ᱠᱮᱫ ᱠᱚᱣᱟ ᱠᱚ, ᱢᱟᱱᱮ ᱟᱹᱛᱩ ᱫᱤᱥᱚᱢ ᱛᱮ ᱥᱮ ᱩᱱᱠᱩ ᱪᱟᱥ ᱚᱱᱟ ᱯᱳᱥ ᱠᱚ ᱢᱟᱱᱟᱣ ᱠᱮᱫ ᱠᱚᱣᱟ